ᱡᱚᱦᱟᱨ ᱜᱮ ᱡᱚᱦᱟᱨ ᱜᱮ
ᱩᱢᱸ ᱟᱵᱤᱱᱟᱜ ᱧᱩᱛᱩᱢ ᱫᱚ ᱪᱮᱫ ᱜᱚᱝᱠᱮ?
ᱜᱚᱝᱠᱮ ᱱᱚᱸᱰᱮ ᱦᱚᱸ ᱩᱯᱨᱩᱢ ᱠᱚᱫᱚ ᱠᱚ ᱢᱟᱱᱟᱣ ᱠᱟᱜ ᱵᱚᱱ ᱫᱚ ᱦᱟᱸᱜ ᱞᱟᱹᱭ ᱫᱚ ᱦᱟᱸᱜ
ᱚ ᱟᱪᱪᱷᱟ ᱛᱟᱦᱚᱞᱮ ᱟᱨ ᱫᱤᱥᱚᱢ ᱠᱚᱫᱚ ᱠᱩᱠᱞᱤ ᱜᱟᱱᱚᱜ ᱜᱮᱭᱟ ᱥᱮᱫᱚ
ᱩᱦ ᱫᱤᱥᱚᱢ ᱠᱚᱫᱚ ᱦᱚᱸ ᱜᱟᱱᱚᱜ ᱜᱮᱭᱟ
ᱚ ᱫᱤᱥᱚᱢ ᱫᱚ ᱛᱟᱦᱚᱞᱮ ᱚᱠᱟ ᱥᱮᱫ?
ᱱᱚᱣᱟᱜ ᱫᱚ ᱱᱚᱛᱮ ᱦᱟᱸᱜ ᱵᱟᱸᱠᱩᱲᱟ ᱥᱟᱭᱤᱰ ᱥᱮᱫ ᱨᱮᱱ ᱠᱟᱱᱟᱞᱤᱧ ᱦᱟᱸᱜ ᱟᱹᱞᱤᱧ ᱦᱟᱸᱜ ᱜᱚᱢᱠᱮ
ᱚ ᱛᱟᱦᱚᱞᱮ ᱪᱟᱥᱵᱟᱥ ᱠᱚᱫᱚ ᱪᱮᱫ ᱞᱮᱠᱟ ᱚᱱᱛᱮ ᱫᱚ ᱦᱩᱭᱩᱜ ᱠᱟᱱᱟ
ᱱᱚᱛᱮ ᱫᱚ ᱦᱟᱸᱜ ᱪᱟᱥᱵᱟᱥ ᱱᱮᱜᱼᱮ ᱦᱟᱸᱜ ᱦᱩᱭᱩᱜ ᱠᱟᱱ ᱜᱮ ᱟᱨᱟᱢᱵᱚ ᱠᱟᱱ ᱜᱮᱭᱟ ᱛᱮᱦᱮᱧ ᱦᱚᱞᱟ ᱫᱚ ᱫᱟᱜ ᱠᱟᱫᱟᱭ ᱵᱷᱟᱜᱤ ᱜᱮ ᱧᱤᱫᱟᱹ ᱠᱷᱚᱱᱟᱜ ᱜᱮ
ᱦᱮᱸ
ᱫᱟᱜ ᱮᱫ ᱜᱮᱭᱟ ᱱᱤᱛᱚᱜ ᱦᱚᱸ ᱵᱟᱦᱨᱮ ᱥᱮ ᱚᱠᱟ ᱥᱮᱫ ᱪᱟᱞᱟᱣ ᱫᱚ ᱛᱮᱢᱚᱱ ᱫᱚ ᱵᱟᱝ ᱜᱟᱱᱚᱜ ᱠᱟᱱᱟ ᱦᱟᱜ
ᱦᱮᱸ ᱛᱤᱱᱟ ᱡᱳᱨ ᱡᱳᱨᱮ ᱦᱮᱸ ᱫᱟᱜ ᱵᱟᱲᱟᱭᱮᱫᱟᱭ ᱱᱤᱛᱚᱜ ᱫᱚ ᱫᱟᱜ ᱵᱟᱭ ᱡᱟᱹᱲᱤᱭᱟᱭ ᱱᱤᱛᱚᱜ ᱫᱚ ᱟᱹᱥᱩᱲ ᱠᱟᱫᱟᱭ ᱛᱚ ᱫᱟᱜ ᱮ ᱛᱟᱦᱮᱸᱜᱼᱴ-ᱟ ᱦᱚᱞᱟ ᱟᱹᱭᱩᱵ ᱛᱚᱠᱷᱚᱱ ᱜᱮ ᱦᱩᱭᱩᱜ ᱠᱟᱱᱟ ᱢᱤᱫ ᱵᱟᱨ ᱜᱷᱚᱱᱴᱟ ᱵᱚᱱᱫᱚ ᱟᱠᱟᱫᱟᱭ
ᱱᱚᱛᱮ ᱫᱚ ᱱᱚᱜ-ᱚᱭ ᱱᱤᱛᱚᱜ ᱦᱚᱸ ᱚᱱᱠᱟ ᱠᱟᱹᱴᱤᱡ ᱢᱤᱫ ᱵᱟᱨ ᱴᱚᱯ ᱫᱚ ᱚᱱᱠᱟᱭ ᱡᱚᱨᱚᱭᱮᱫ ᱜᱮᱭᱟ
ᱦᱩᱸ ᱡᱩᱨᱮᱫ ᱜᱮᱭᱟ ᱛᱟᱦᱞᱮ
ᱦᱮᱸ ᱦᱮᱸ
ᱛᱟᱦᱚᱞᱮᱼ ᱪᱮᱫ ᱠᱚᱵᱤᱱ ᱪᱤᱠᱟᱹ ᱵᱟᱲᱟᱭ ᱜᱮᱭᱟᱵᱤᱱ ᱱᱚᱝᱠᱟ ᱯᱟᱲᱦᱟᱣ ᱠᱚ ᱥᱮᱼ
ᱱᱤᱛᱚᱜ ᱫᱚ ᱦᱟᱜ ᱚᱱᱠᱟ ᱯᱟᱲᱦᱟᱣ ᱠᱚᱜ ᱠᱚᱞᱮᱡᱽ ᱠᱚᱨᱮᱜᱮ
ᱚ ᱚᱠᱟ ᱠᱚᱞᱮᱡᱽ ᱠᱚᱨᱮ ᱵᱤᱱ ᱯᱟᱲᱦᱟᱜ ᱠᱟᱱᱟ
ᱱᱚᱛᱮ ᱵᱟᱸᱠᱩᱲᱟ ᱨᱮᱜᱮ ᱦᱟᱸᱜ
ᱚ ᱵᱟᱸᱠᱩᱲᱟ ᱠᱚᱞᱮᱡᱽ
ᱦᱮᱸ ᱮᱸᱜ ᱜᱚᱝᱠᱮ ᱟᱵᱤᱱ ᱫᱚ ᱦᱟᱸᱜ
ᱟᱞᱤᱧ ᱫᱚ ᱜᱚᱝᱠᱮ ᱱᱚᱜᱼᱚᱭ ᱱᱚᱣᱟ ᱢᱮᱫᱽᱱᱤᱯᱩᱨ ᱵᱤᱱ ᱵᱟᱲᱟᱭᱟ
ᱦᱮᱸ ᱦᱮᱸ
ᱦᱮᱸ ᱚᱸᱰᱮ ᱚᱸᱰᱮᱞᱤᱧ ᱯᱟᱲᱦᱟᱜᱼᱟ ᱟᱞᱤᱧ
ᱦᱮᱸ ᱢᱟᱲᱟᱝ ᱫᱚ ᱚᱱᱛᱮ ᱨᱮᱜᱮ ᱦᱟᱸᱜ ᱚᱱᱟ ᱡᱷᱟᱲᱜᱨᱟᱢ ᱠᱚ ᱥᱚᱸᱜᱮ ᱛᱟᱦᱮᱸ ᱵᱟᱲᱟᱭ ᱦᱩᱭ ᱠᱟᱱᱟ
ᱚᱱᱛᱮ ᱨᱮᱵᱤᱱ ᱛᱟᱦᱮᱸ ᱞᱮᱱᱟ ᱚᱠᱟ ᱡᱷᱟᱲᱜᱨᱟᱢ ᱨᱮ
ᱦᱮᱸ ᱦᱮᱸ ᱞᱟᱦᱟ ᱫᱚ ᱚᱱᱛᱮ ᱨᱮᱜᱮ ᱛᱟᱦᱮᱸ ᱵᱟᱲᱟ ᱦᱩᱭᱱᱟ ᱛᱟᱯᱚᱨ ᱱᱚᱛᱮ ᱠᱚᱞᱮᱡᱽ ᱠᱚᱥᱮᱱ ᱫᱚ
ᱚᱲᱟᱜ ᱥᱩᱨ ᱨᱮᱜᱮ ᱵᱟ
ᱦᱮᱸ ᱵᱟ ᱚᱲᱟᱜ ᱫᱚ ᱦᱟᱸ ᱚᱱᱛᱮ ᱯᱩᱨᱩᱞᱤᱭᱟᱹ ᱠᱚ ᱥᱮᱱ ᱠᱟᱱᱟ ᱦᱟᱸᱜ
ᱚ ᱦᱮᱸ ᱦᱩᱸ ᱛᱟᱨᱯᱚᱨᱮ ᱦᱳᱥᱴᱮᱞ ᱨᱮᱵᱤᱱ ᱛᱟᱦᱮᱱᱟ
ᱦᱮᱸ ᱢᱟᱱᱮ ᱢᱮᱥ ᱠᱚᱨᱮ ᱦᱳᱥᱴᱮᱞ ᱫᱚ ᱦᱟᱜ ᱱᱤᱛᱚᱜ ᱫᱚ ᱟᱹᱰᱤ ᱡᱟᱭᱜᱟ ᱨᱮᱛᱚ ᱵᱚᱱᱫᱚ ᱠᱟᱱᱟ ᱢᱮᱥᱤᱭᱟᱹ ᱦᱳᱥᱴᱮᱞ ᱫᱚ ᱵᱟᱹᱱᱩᱜᱼᱟ
ᱦᱳᱥᱴᱮᱞ ᱠᱚᱫᱚ ᱵᱟᱹᱱᱩᱜ ᱟ ᱢᱮᱥ ᱠᱚ ᱜᱮ ᱛᱟᱦᱚᱞᱮ ᱦᱟ
ᱦᱮᱸ ᱦᱮᱸ ᱛᱟᱦᱚᱞᱮ ᱚᱲᱟᱜ ᱠᱚᱨᱮ ᱫᱚ ᱡᱚᱛᱚ ᱱᱟᱯᱟᱭ ᱵᱟᱲᱟ ᱜᱮ
ᱦᱮᱸ ᱚᱲᱟᱜ ᱠᱚᱨᱮ ᱡᱚᱛᱚ ᱜᱮ ᱱᱟᱯᱟᱭ ᱵᱟᱲᱟ ᱜᱮ
ᱦᱩᱸ
ᱡᱚᱛᱚ ᱜᱮᱛᱚ ᱱᱟᱯᱟᱭ ᱜᱮ ᱱᱤᱭᱟᱹ ᱥᱚᱢᱚᱱᱮ ᱫᱟᱜ ᱵᱟᱲᱟᱭ ᱪᱟᱥ ᱵᱟᱲᱟᱭ ᱫᱟᱠᱚ ᱚᱲᱟᱜ ᱦᱚᱲ ᱦᱚᱸ ᱯᱷᱩᱱ ᱵᱟᱲᱟ ᱦᱩᱭ ᱞᱮᱱᱟ ᱚᱲᱟᱜ ᱠᱚ ᱦᱚᱸ
ᱦᱮᱸ ᱟᱨ ᱟᱵᱮᱱ ᱦᱚᱸ ᱚᱱᱠᱟ ᱜᱮ ᱢᱮᱥ ᱠᱚᱨᱮ ᱵᱮᱱ ᱛᱟᱦᱮᱱᱟ ᱥᱮ ᱦᱚᱥᱴᱮᱞ ᱨᱮ ᱦᱩᱸ
ᱦᱚᱥᱴᱮᱞ ᱨᱮ ᱛᱟᱦᱮ ᱱᱟᱦᱮᱸ ᱜᱟᱱ ᱫᱚ ᱜᱟᱱ ᱠᱚᱜ-ᱟ ᱠᱤᱱᱛᱩ ᱦᱚᱥᱴᱮᱞ ᱧᱮᱞ ᱠᱮᱫᱟ ᱞᱤᱧ ᱡᱮ ᱦᱚᱥᱴᱮᱞ ᱨᱮ ᱛᱟᱦᱮᱸᱱ ᱠᱷᱚᱱ ᱵᱟᱨᱦᱮ ᱨᱮ ᱛᱟᱦᱮᱸᱱ ᱢᱟᱱᱮ ᱠᱚᱢ ᱯᱩᱭᱥᱟᱹ ᱞᱟᱜᱟᱜ ᱠᱟᱱᱟ
ᱦᱮᱸ ᱟᱨ ᱠᱟᱹᱴᱤᱡ ᱥᱩᱵᱤᱫᱟ ᱦᱚᱸ ᱛᱟᱦᱮᱱᱟ ᱱᱤᱡᱮᱨᱟᱜ
ᱦᱮᱸ ᱩᱰᱩᱠ ᱠᱚ ᱚᱱ ᱵᱟᱨᱦᱮ ᱠᱚ ᱡᱟᱦᱟᱸ ᱪᱟᱞᱟᱜ ᱠᱚ ᱛᱟᱨᱯᱚᱨᱮ ᱡᱚᱢ ᱧᱩ ᱠᱚ ᱵᱟᱡᱟᱨ ᱠᱚᱫᱚ ᱦᱳᱥᱴᱮᱞ ᱛᱟᱦᱮᱸ ᱞᱮᱱ ᱠᱷᱟᱱ ᱱᱤᱡᱮ ᱜᱮ ᱵᱟᱡᱟᱨ ᱪᱚ ᱦᱩᱭᱩᱜ-ᱟ ᱟᱨ ᱱᱤᱡᱮ ᱜᱮ ᱢᱤᱫᱴᱤᱡ ᱥᱚᱵ ᱛᱟᱦᱮᱱᱟ ᱟᱨ ᱱᱚᱨ ᱢᱮᱥ ᱨᱮ ᱛᱟᱦᱮᱸ ᱞᱮᱱ ᱠᱷᱟᱱ ᱪᱟᱞᱟ ᱣᱮᱱᱟᱢ ᱠᱚᱞᱮᱪ ᱠᱷᱚᱱ ᱮᱢ ᱨᱩᱣᱟᱹᱲ ᱮᱱᱟᱢ ᱡᱚᱢ ᱵᱟᱲᱟ ᱠᱮᱫᱟᱢ ᱯᱟᱲᱦᱟᱜ ᱮᱢ ᱫᱩᱲᱩᱵ ᱮᱱᱟ ᱥᱚᱢᱚᱥᱥᱟ ᱵᱟᱝ ᱦᱩᱭᱩᱜ-ᱟ ᱡᱮ ᱦᱮᱛᱩ ᱪᱚ ᱪᱚᱸᱫᱟ ᱵᱟᱲᱟ ᱨᱮᱱᱟᱜ ᱪᱟᱞᱟᱣ ᱮᱱᱟᱢ ᱡᱚᱢ ᱟᱹᱜᱩ ᱠᱮᱫᱟ᱾
ᱦᱩᱸ, ᱦᱮᱸ ᱮᱴᱟᱜ ᱦᱚᱲᱟᱜ ᱦᱚᱸ ᱜᱟᱹ ᱜᱳᱞᱢᱟᱞ ᱡᱷᱟᱢᱮᱞᱟ ᱠᱚ ᱵᱟᱝ ᱛᱟᱦᱮᱱᱟ ᱛᱚ ᱢᱩᱱ
ᱵᱟᱝ ᱛᱟᱦᱮᱱᱟ ᱫᱤᱜᱷᱟ ᱨᱮᱢ ᱛᱟᱦᱮᱱᱟ ᱟᱢ ᱮᱠᱟᱞ, ᱟᱢ ᱪᱮᱜ ᱠᱟᱢ ᱛᱟᱦᱮᱸ ᱫᱟᱲᱮᱭᱟᱜ-ᱟ ᱪᱮᱜ ᱠᱟᱢ ᱯᱟᱲᱦᱟᱜ-ᱟ᱾ ᱮᱠᱞᱟ ᱮᱠᱞᱟᱢ ᱛᱟᱦᱮᱱᱟ ᱩᱱᱟᱹ ᱦᱚᱲ ᱜᱳᱞ ᱦᱚᱸ ᱵᱟᱭ ᱜᱳᱞ ᱫᱟᱲᱮᱭᱟᱜ ᱪᱮᱫ ᱦᱚᱸ ᱵᱟᱭ ᱞᱟᱹᱭ ᱫᱟᱲᱮᱭᱟᱢᱟᱭ
ᱦᱩᱸ ᱟᱢ ᱟᱢ ᱞᱮᱠᱟᱢ ᱛᱟᱦᱮᱱᱟ ᱦᱮᱸ, ᱚᱱᱟ ᱜᱮ ᱱᱟᱯᱟᱭᱟ᱾
ᱩᱸᱜ᱾ ᱵᱟᱝᱠᱷᱟᱱ ᱦᱳᱥᱴᱮᱞ ᱨᱮ ᱛᱟᱦᱮᱸ ᱫᱚ ᱴᱷᱤᱠ ᱜᱮᱭᱟ ᱦᱳᱥᱴᱮᱞ ᱛᱟᱦᱮᱸ ᱯᱟᱹᱨᱠᱟᱹᱣ ᱦᱩᱭᱱᱟ ᱛᱚ ᱡᱮᱢᱚᱱ ᱡᱚᱠᱷᱚᱱ ᱥᱮᱛᱼᱼ ᱛᱟᱱ ᱠᱟᱴᱤᱡ ᱠᱷᱚᱱ ᱜᱮ ᱡᱮᱢᱚᱱ ᱡᱮᱢᱚᱞ ᱱᱟᱨᱥᱟᱨᱤ ᱠᱷᱚᱱ ᱯᱟᱲᱦᱟᱣ ᱦᱩᱭ ᱱᱟ ᱱᱟᱨᱥᱟᱨᱤ ᱠᱷᱚᱱ ᱜᱮ ᱦᱚᱥᱴᱮᱞ ᱨᱮᱜᱮ ᱛᱟᱦᱮᱸ ᱦᱩᱭ ᱠᱟᱱᱟ ᱦᱳᱥᱴᱮᱞ ᱨᱮ ᱛᱟᱦᱮᱸ ᱛᱟᱦᱮᱸ ᱛᱟᱨᱟᱫ ᱪᱳᱫᱽᱫᱳ ᱯᱚᱱᱨᱚ ᱵᱚᱪᱷᱚᱨ ᱦᱳᱥᱴᱮᱞ ᱨᱮ ᱜᱮ ᱛᱟᱦᱮᱸ ᱦᱩᱭᱩᱜ ᱠᱟᱱᱟ ᱟᱫᱚ ᱞᱟᱹᱭ ᱫᱟ ᱦᱟᱯᱮ ᱠᱟᱹᱴᱤᱡ ᱢᱮᱥᱨᱮ ᱴᱟ ᱛᱟᱦᱮᱸ ᱦᱩᱭ ᱞᱮᱜᱮ ᱠᱟᱛᱤᱭᱩᱜ ᱩᱱᱟᱹᱜ ᱫᱤᱱ ᱢᱟ ᱦᱳᱥᱴᱮᱞ ᱨᱮᱜᱮ ᱛᱟᱦᱮᱸ ᱦᱩᱭ ᱱᱟ ᱦᱳᱥᱴᱮᱞ ᱨᱮᱱᱟᱜ ᱠᱟᱞᱪᱟᱨ ᱠᱚᱢᱟ ᱵᱟᱲᱟᱭ ᱜᱮᱭᱟ ᱪᱮᱫ ᱞᱮᱠᱟ ᱛᱟᱦᱮᱸ ᱵᱟᱝ ᱡᱚᱛᱚ ᱱᱟᱜ ᱦᱩᱭ ᱟᱠᱟᱱ ᱜᱮᱭᱟ ᱟᱯᱮ ᱟᱹᱛᱩ ᱠᱟᱹᱴᱤᱡ ᱢᱮᱥ ᱨᱮ ᱛᱟᱦᱮᱸ ᱠᱟᱛᱮᱜ ᱢᱮᱥ ᱨᱮ ᱛᱟᱦᱮᱸ ᱠᱟᱛᱮᱜ ᱪᱮᱫ ᱠᱟ ᱵᱩᱡᱷᱟᱹᱜ-ᱟ ᱛᱤᱨ ᱚᱱᱟ ᱠᱟᱹᱛᱤᱨ ᱜᱮ ᱢᱮᱥ ᱨᱮᱜᱮ ᱛᱟᱦᱮᱸ ᱦᱩᱭ ᱱᱟ
ᱦᱩᱸ ᱵᱟᱠᱷᱟᱱ ᱟᱞᱤᱧ ᱦᱚᱸ ᱚᱱᱠᱟ ᱜᱮ ᱯᱷᱟᱭᱤᱵᱽ ᱠᱷᱚᱡ ᱫᱚ ᱦᱳᱥᱴᱮᱞ ᱨᱮᱜᱮ ᱞᱤᱧ ᱛᱟᱦᱮᱸ ᱠᱟᱱᱟ ᱦᱟᱸ ᱟᱨ ᱢᱟᱬᱟᱝ ᱫᱚ ᱦᱟᱸᱜ ᱚᱱᱠᱟ ᱟᱛᱩ ᱤᱥᱠᱩᱞ ᱠᱚ ᱨᱮ ᱜᱮ᱾
ᱦᱩᱸ᱾
ᱛᱟᱨᱯᱚᱨᱮ ᱦᱳᱥᱴᱮᱞ ᱨᱮᱦᱚᱸ ᱚᱱᱮ ᱟᱵᱚ ᱦᱟᱭᱟᱨ ᱥᱮᱠᱮᱱᱰᱟᱹᱨᱤ ᱦᱟᱹᱵᱤᱡ ᱡᱟᱦᱟᱸ ᱞᱮᱠᱟ ᱯᱟᱨᱚᱢ ᱟᱹᱜᱩ ᱦᱩᱭ ᱠᱟᱱᱟ ᱯᱚᱨ ᱱᱚᱣᱟ ᱠᱚᱞᱮᱡᱽ ᱞᱟᱭᱤᱯᱷ ᱫᱚ ᱡᱟᱸᱜ ᱱᱚᱝᱠᱟ ‌ᱢᱮᱥ ‌ᱨᱮᱜᱮ
ᱦᱩᱸ, ᱟᱨ ᱠᱚᱞᱮᱡᱽ ᱫᱚ ᱛᱟᱦᱞᱮ ᱛᱤᱱᱟᱹᱜ ᱤᱭᱟᱨ?
ᱱᱤᱛᱚᱜ ᱫᱚ ᱩᱸ ᱛᱷᱟᱨᱰ ᱤᱭᱟᱨ ᱪᱟᱞᱟᱜ ᱠᱟᱱᱟ᱾
ᱛᱟᱦᱞᱮ ᱜᱚᱝᱠᱮ ᱯᱚᱨᱤᱠᱠᱷᱟ ᱫᱚ ᱵᱟᱝ ᱦᱩᱭ ᱠᱟᱱ ᱛᱟᱯᱮᱭᱟ ᱟᱯᱮ ᱚᱱᱛᱮ ᱨᱮᱫᱚ?
ᱯᱩᱨᱤᱠᱠᱷᱟ ᱩᱸ ᱦᱩᱭ ᱠᱟᱱᱟ ᱱᱤᱛᱚᱜ ᱦᱟᱸᱜ ᱱᱚᱜ-ᱚᱭ᱾ ᱵᱟᱝ ᱵᱟᱝ ᱥᱮᱠᱮᱱᱰᱤᱭᱟᱨ ᱨᱮᱱᱟᱜ ᱞᱟᱥᱴ ᱥᱮᱢᱤᱥᱴᱟᱨ ᱟᱨ ᱠᱤ᱾
ᱚ ᱥᱮᱠᱮᱱᱰ ᱤᱭᱟᱨ ᱞᱟᱥᱴ ᱥᱮᱢᱤᱥᱴᱟᱨ ᱯᱮ ᱮᱢ ᱠᱟᱫᱟ ᱯᱮ?
ᱦᱮᱸ ᱢᱟᱱᱮ ᱢᱤᱫ ᱴᱮᱡ ᱵᱟᱠᱤ ᱢᱮᱱᱟᱜᱼᱟ ᱮᱠᱡᱟᱢ ᱫᱚ
ᱚ ᱛᱟᱦᱚᱞᱮ ᱪᱟᱹᱞᱩᱜ ᱠᱟᱱ ᱛᱟᱯᱮ ᱛᱟᱯᱮ ᱱᱤᱭᱟᱹ ᱯᱮ ᱮᱢ ᱞᱮᱠᱷᱟᱱ ᱜᱮ ᱛᱷᱟᱨᱰ ᱤᱭᱟᱨ ᱯᱮ ᱨᱟᱠᱟᱵᱟ
ᱦᱮᱸ ᱦᱮᱸ ᱢᱤᱫᱴᱮᱡᱜᱟᱯᱟ ᱢᱮᱭᱟᱝ ᱜᱮ ᱦᱟᱜ ᱢᱮᱱᱟᱜᱼᱟ ᱢᱤᱫᱴᱟᱝ ᱜᱮ ᱵᱟᱹᱠᱤ ᱥᱟᱨᱮᱡ ᱢᱮᱱᱟᱜᱼᱟ
ᱦᱩᱸ, ᱛᱟᱦᱞᱮ ᱵᱟᱱᱟ ᱦᱚᱲ ᱜᱮ ᱮᱠᱤ ᱵᱮᱪ ᱛᱟᱦᱞᱮ ᱟᱞᱟᱝ ᱫᱚ᱾
ᱚ
ᱟᱞᱮ ‌ᱫᱚ ᱮᱜᱽᱡᱟᱢ ᱩᱸ ᱛᱟᱦᱞᱮ ᱜᱟᱛᱮ ᱜᱮ ᱟᱞᱟᱝ ᱫᱚ ᱡᱮᱢᱚᱱ ᱟᱞᱮ ᱟᱞᱮᱭᱟᱜ ᱫᱚ ᱯᱚ ᱮᱠᱡᱟᱢ ᱟᱨ ᱦᱩᱭᱩᱜ ᱛᱟ ᱦᱩᱭᱩᱜ ᱛᱟᱞᱮᱭᱟ ᱜᱟᱯᱟ ᱢᱮᱭᱟᱝ ᱯᱚᱱᱚᱨᱚ ᱛᱟᱹᱨᱤᱠᱷ ᱠᱷᱚᱱ ᱟᱨᱚᱢᱵᱚᱜ ᱛᱟᱞᱮᱭᱟ᱾
ᱚ ᱱᱚᱛᱮ ᱫᱚ ᱦᱟᱸᱜ ᱠᱟᱹᱴᱤᱡ ᱮᱠᱡᱟᱢ ᱠᱩᱫᱚ ᱦᱜ ᱢᱟᱬᱟᱝ ᱧᱚᱜ ᱠᱷᱚᱡ ᱜᱮ ᱟᱨᱢᱵᱚᱜ-ᱟ᱾ ᱟᱫᱚ ᱚᱱᱠᱟ ᱟᱵᱚ ᱢᱟ ᱤᱭᱟᱹ ᱠᱚᱞᱮᱡᱽ ᱢᱟ ᱠᱟᱹᱴᱤᱡ ᱦᱟᱹᱴᱤᱧ ᱧᱚᱜ ᱜᱮᱛᱟ ᱵᱚᱱᱟ ᱛᱚ ᱡᱮ ᱟᱵᱚᱣᱟᱜ ᱠᱚ ᱠᱚᱞᱮᱡᱽ ᱠᱚᱫᱚ ᱢᱟᱱᱮ ᱤᱱᱤᱵᱚᱨᱥᱤᱴᱤ ᱪᱤᱛᱟᱱ ᱨᱮ ᱟᱵᱚ ᱫᱚ ᱱᱤᱨᱵᱷᱚᱨ ᱠᱟᱛᱮᱫ ᱛᱟᱦᱮᱱᱟ ᱠᱚᱞᱮᱡᱽ ᱠᱩᱫᱚ᱾
ᱦᱩᱸ᱾
ᱟᱫᱚ ᱦᱟᱸᱜ ᱟᱞᱮ ᱫᱚ ᱦᱟᱸᱜ ᱚᱱᱟ ᱠᱚᱞᱮᱡᱽ ᱫᱚ ᱵᱷᱮᱜᱟᱨ ᱛᱮᱫᱚ ᱵᱟᱹᱱᱩᱜᱼᱟ ᱩᱱᱤ ᱤᱭᱩᱱᱤᱵᱷᱟᱨᱥᱤᱴᱤ ᱨᱮᱭᱟᱜ ᱟᱱᱰᱟᱨ ᱨᱮᱜᱮ ᱢᱮᱱᱟᱜᱼᱟ ᱠᱚᱞᱮᱡᱽ ᱨᱮᱭᱟᱜ ᱧᱩᱛᱩᱢ ᱦᱚᱸ ᱤᱱᱟᱹᱜᱮ
ᱟᱫᱚ ᱡᱮ ᱵᱟᱝ ᱚᱸᱰᱮ ᱟᱵᱚ ᱢᱤᱰᱤᱭᱟᱢ ᱛᱮᱠᱚ ᱦᱟᱛᱟᱣ ᱟᱠᱟᱫᱟ
ᱚᱻ
ᱛᱟᱦᱞᱮ ᱟᱢ ᱫᱚ ᱵᱮᱝᱜᱚᱞ ᱫᱚ ᱥᱮ ᱤᱭᱟᱹ ᱛᱮ ᱢᱤᱰᱤᱭᱟᱢ ᱛᱮ?
ᱵᱟᱝᱜᱮ ᱵᱮᱝᱜᱚᱞ ᱵᱟᱹᱧ ᱵᱮᱝᱜᱚᱞ ᱢᱤᱰᱤᱭᱟᱢ ᱫᱚ ᱟᱞᱮ ᱡᱚᱠᱷᱚᱱ ᱢᱮᱱᱟᱜ ᱠᱟᱜ ᱞᱮᱭᱟ ᱟᱞᱮ ᱡᱚᱠᱷᱚᱱ ᱤᱝᱞᱤᱥ ᱛᱮ ᱟᱞᱮ ᱫᱚ ᱡᱷᱚᱛᱚ ᱠᱤᱪᱷᱩ
ᱚ ᱤᱝᱞᱤᱥ ᱛᱮ ᱢᱟᱱᱮ ᱤᱭᱟᱹ ᱤᱝᱞᱤᱥ ᱛᱮᱢ ᱚᱱᱟᱨᱥ ᱫᱟ
ᱤᱝᱞᱤᱥ ᱫᱚ ᱚᱱᱟᱨᱥ ᱫᱚ ᱢᱟᱱᱮ ᱥᱟᱵᱡᱮᱠᱴ ᱫᱚ ᱦᱩᱭᱩᱜ ᱠᱟᱱ ᱛᱤᱧᱟᱹ ᱤᱭᱟᱹ ᱤᱞᱮᱠᱴᱨᱚᱱᱤᱠᱥ
ᱚᱸᱻ
ᱥᱟᱵᱽᱡᱮᱠᱴ ᱫᱚ ᱦᱩᱭᱩᱜ ᱠᱟᱱᱟ ᱤᱞᱮᱠᱴᱨᱚᱱᱤᱠ ᱡᱟᱦᱟᱸᱱᱟᱜ ᱯᱟᱲᱦᱟᱣ ᱤᱭᱟᱹ ᱠᱚ ᱡᱷᱚᱛᱚ ᱚᱱᱟ ᱠᱚᱫᱚ ᱡᱮᱢᱚᱱ ᱡᱚᱠᱷᱚᱱ ᱦᱟᱭᱟᱨ ᱵᱚᱱ ᱛᱟᱦᱮᱸᱱᱟ ᱛᱚᱠᱷᱚᱱ ᱫᱚ ᱯᱟᱲᱦᱟᱣ ᱠᱚ ᱵᱳᱭ ᱡᱷᱚᱛᱚ ᱵᱳᱭ ᱵᱳᱭ ᱵᱟᱝᱞᱟ ᱛᱮᱵᱚᱱ ᱯᱟᱲᱦᱟᱣ ᱛᱟᱦᱮᱸᱜ ᱼᱟ ᱱᱚᱰᱮ ᱫᱚ ᱡᱚᱛᱚ ᱤᱝᱞᱤᱥ ᱛᱮᱜᱮ ᱯᱟᱲᱦᱟᱣ ᱦᱩᱭᱩᱜ ᱠᱟᱱᱟ
ᱟᱫᱚ ᱞᱟ. ᱭᱟᱹᱜ ᱤᱧ ᱚᱱᱠᱟ ᱤᱞᱤᱵᱷᱮᱱ ᱴᱩᱭᱮᱞᱵᱷ ᱠᱚᱫᱚ ᱛᱟᱦᱚᱞᱮ ᱪᱮᱫ ᱵᱷᱚᱠᱮᱥᱚᱱᱟᱞ ᱠᱚᱛᱮᱢ ᱠᱚᱨᱟᱣ ᱠᱟᱫᱟ ᱥᱮ ᱟᱭ ᱴᱤ ᱟᱭ ᱠᱚ
ᱵᱟᱝ ᱜᱮ ᱚᱱᱟ ᱤᱞᱮᱵᱷᱮᱱ ᱴᱩᱭᱮᱞᱵᱷ ᱨᱮᱫᱚ ᱯᱤᱭᱳᱨ ᱥᱟᱭᱮᱱᱥ ᱛᱟᱦᱮᱸ ᱞᱮᱱ ᱛᱤᱧᱟᱹ ᱤᱧᱟᱹᱜ ᱫᱚ
ᱦᱩᱸ ᱦᱳᱭ ᱱᱚᱸᱰᱮ ᱦᱚᱸ ᱢᱮᱱᱟᱜ ᱠᱚ ᱜᱮᱭᱟ ᱚᱸᱻ ᱯᱟᱥᱮ ᱨᱮ ᱢᱤᱫ ᱴᱮᱱ ᱤᱧᱡᱤᱱᱤᱭᱟᱨᱤᱝ ᱠᱚᱞᱮᱡᱽ ᱢᱮᱱᱟᱜᱼᱟ ᱚᱸᱰᱮ ᱤᱞᱮᱠᱴᱨᱤᱠ ᱛᱮ ᱵᱟᱨ ᱦᱚᱲ ᱢᱮᱱᱟᱜ ᱠᱤᱱ ᱜᱮᱭᱟ ᱱᱚᱰᱮ ᱠᱤᱱ ᱛᱟᱦᱮᱱ ᱜᱮᱭᱟ ᱩᱱᱠᱤᱱ ᱫᱚ ᱡᱮ ᱤᱞᱤᱵᱷᱮᱱ ᱴᱩᱭᱮᱞᱵᱷ ᱫᱚ ᱤᱭᱟᱹ ᱠᱤᱱ ᱠᱚᱨᱟᱣᱫᱟ ᱵᱷᱚᱠᱮᱥᱱᱟᱞ ᱠᱤᱱ ᱠᱚᱨᱟᱣ ᱠᱟᱫᱟ ᱛᱟᱯᱚᱨ ᱟᱭ ᱴᱤ ᱟᱭ ᱡᱟᱹᱱᱤᱡ ᱢᱤᱫ ᱵᱚᱪᱷᱚᱨ ᱠᱚᱨᱟᱣ ᱠᱟᱛᱮ ᱛᱟᱯᱚᱨ ᱠᱚᱞᱮᱠᱷᱤᱱ ᱵᱚᱞᱚ
ᱦᱮᱸ ᱚᱱᱠᱟ ᱦᱚᱸ ᱜᱟᱱᱚᱜ ᱜᱮᱭᱟ ᱡᱮᱢᱚᱱ ᱡᱚᱠᱷᱚᱱ ᱯ ᱤᱞᱮᱵᱷᱮᱱ ᱴᱩᱭᱮᱞ ᱨᱮ ᱡᱩᱤ ᱡᱟᱦᱟᱸᱭ ᱡᱟᱦᱟᱸᱭ ᱜᱮ ᱜᱤᱫᱽᱨᱟᱹ ᱵᱟᱝ ᱠᱷᱟᱱ ᱡᱟᱦᱟᱸᱭ ᱜᱮ
ᱦᱮᱸ
ᱡᱩᱫᱤ ᱤᱞᱮᱵᱷᱮᱱ ᱴᱩᱭᱮᱞᱵᱷ ᱡᱩᱫᱤ ᱵᱟᱭ ᱦᱟᱛᱟᱣ ᱞᱮᱫᱟ ᱡᱮ ᱯᱤᱭᱳᱨ ᱥᱟᱭᱮᱱᱥ ᱡᱮᱢᱚᱱ ᱢᱤᱴᱤᱡ ᱥᱟᱭᱮᱱᱥ ᱪᱟᱞᱟᱣ ᱠᱚᱨᱛᱮ ᱜᱮᱞᱮ ᱢᱤᱫ ᱴᱤᱡ ᱯᱤᱭᱳᱨ ᱥᱟᱭᱮᱱᱥ ᱢᱮᱛᱷ ᱞᱟᱜᱼᱟ ᱵᱟᱭᱳᱞᱚᱡᱤ ᱞᱟᱜᱟᱜᱼᱟ ᱯᱷᱤᱡᱤᱠᱥ ᱠᱮᱢᱮᱥᱴᱨᱤ ᱞᱟᱜᱟᱜᱼᱟ ᱚᱱᱟ ᱯᱩᱱᱭᱟ ᱢᱩᱫᱽ ᱢᱤᱫ ᱫᱷᱟᱣᱨᱮ ᱡᱩᱤ ᱯᱮᱭᱟ ᱡᱩᱫᱤ ᱛᱟᱦᱮᱱᱟ ᱵᱟᱭᱳᱞᱚᱡᱤ ᱵᱟᱝ ᱛᱟᱦᱮᱱ ᱨᱮᱦᱚᱸ ᱢᱚᱴᱟᱢᱩᱴᱤ ᱡᱩᱫᱤ ᱯᱟᱲᱦᱟᱣ ᱫᱟᱲᱮᱭᱟᱜᱼᱟ ᱵᱷᱚᱵᱤᱥᱚᱛ ᱨᱮ ᱤᱧᱡᱤᱱᱤᱭᱟᱨᱮ ᱦᱟᱛᱟᱣ ᱫᱟᱲᱮᱭᱟᱜᱼᱟ
ᱦᱮᱸ ᱟᱨ ᱛᱟᱯᱚᱨ ᱮᱴᱟᱜ ᱞᱟᱭᱤᱱ ᱫᱚ ᱦᱟᱸᱜ ᱤᱧᱡᱤᱱᱤᱭᱟᱨᱤᱝ ᱞᱟᱭᱤᱱ ᱢᱟ ᱵᱷᱚᱠᱮᱥᱚᱱᱟᱞ ᱢᱟ ᱠᱟᱱ ᱜᱮ ᱚᱱᱟ ᱨᱮᱱᱟᱜ ᱜᱮ
ᱠᱟᱱ ᱜᱮ ᱠᱟᱱᱟ ᱚᱱᱟ ᱨᱮᱱᱟᱜ ᱠᱟᱹᱴᱤᱡ ᱚᱱᱟ ᱠᱷᱚᱱ ᱠᱟᱹᱴᱤᱡ ᱟᱞᱫᱟ ᱧᱚᱜ ᱠᱟᱹᱴᱤᱡ ᱫᱷᱟᱨᱟ ᱚᱱᱟ ᱵᱷᱚᱠᱮᱥᱱᱟᱞ ᱫᱚ ᱦᱩᱭᱩᱜ ᱠᱟᱱᱟ ᱢᱟᱞᱴᱤ ᱠᱟᱨᱤᱠᱚᱨᱟᱢ ᱦᱩᱭᱱᱟ ᱟᱹᱰᱤ ᱜᱟᱱ ᱠᱟᱹᱢᱤ ᱠᱚ ᱪᱮᱫ ᱫᱟᱲᱮᱭᱟᱜ ᱵᱚᱱ ᱡᱟᱛᱮ ᱡᱮᱢᱚᱱ ᱪᱟᱥᱼᱵᱟᱥ ᱠᱷᱚᱱ ᱠᱟᱛᱮ ᱚᱲᱟᱜ ᱠᱚᱨᱮᱱᱟᱜ ᱠᱟᱹᱢᱤ ᱠᱚ ᱠᱟᱹᱢᱤ ᱠᱚᱵᱚᱱ ᱪᱮᱫ ᱫᱟᱲᱮᱭᱟᱜᱼᱟ ᱚᱱᱟ ᱡᱤᱱᱤᱥ ᱛᱮᱫᱚ
ᱟᱫᱚ ᱱᱚᱶᱟ ᱨᱮᱫᱚ ᱦᱟᱸᱜ ᱯᱟᱲᱦᱟᱣ ᱯᱟᱲᱦᱟᱣ ᱠᱚ ᱥᱚᱸ
ᱪᱮᱫ ᱜᱚᱝᱠᱮ ᱪᱮᱫ ᱵᱤᱱ ᱞᱟᱹᱭᱮᱫᱟ?
ᱢᱮᱱᱫᱟᱞᱤᱧ ᱱᱚᱶᱟ ᱫᱚ ᱦᱟᱸᱜ ᱟᱵᱚ ᱢᱟ ᱟᱨᱴᱥ ᱟᱨ ᱥᱟᱭᱮᱱᱥ ᱛᱮᱵᱚᱱ ᱪᱟᱞᱟᱜ ᱠᱟᱱᱟ ᱦᱟᱸᱜ ᱯᱟᱲᱦᱟᱣ ᱨᱮᱫᱚ ᱟᱨ ᱥᱮ ᱵᱷᱚᱠᱮᱥᱚᱱᱟᱞ ᱛᱮᱫᱚ ᱦᱟᱸᱜ ᱥᱮ ᱢᱟᱱᱮ ᱤᱧᱡᱤᱱᱤᱭᱟᱨᱤᱝ ᱞᱟᱭᱤ ᱞᱟᱭᱤᱱ ᱨᱮᱱᱟᱜ ᱜᱮ ᱦᱟᱹᱴᱤᱧ ᱠᱟᱱᱟ
ᱚᱱᱟ ᱡᱮᱢᱚᱱ ᱱᱚᱶᱟ ᱵᱷᱩᱠᱮᱥᱚᱱᱟᱞ ᱫᱚ ᱵᱟᱨᱭᱟ ᱞᱟᱭᱤᱱ ᱢᱮᱱᱟᱜᱼᱟ ᱢᱟᱱᱮ ᱢᱤᱫ ᱥᱟᱶ ᱛᱮᱜᱮ ᱪᱟᱞᱟᱜ ᱠᱟᱱᱟ ᱞᱟᱹᱭ ᱞᱮᱠᱷᱟᱱ ᱵᱟᱱᱟᱨ ᱜᱮ ᱱᱚ ᱦᱚᱢ ᱯᱟᱲᱦᱟᱣ ᱛᱚᱨᱟᱭᱮᱫᱟ ᱦᱟᱱᱟ ᱦᱚᱸᱢ ᱯᱟᱲᱦᱟᱣ ᱛᱚᱨᱟᱭᱮᱫᱟ ᱢᱤᱫ ᱥᱟᱣᱛᱮᱢ ᱠᱚᱨᱟᱣ ᱛᱚᱨᱟᱭᱮᱫᱟ ᱚᱸᱱᱚᱝᱠᱟ
ᱛᱟᱨᱯᱚᱨᱮ ᱟᱱᱮ ᱟᱭ ᱴᱤ ᱟᱭ ᱟᱭ ᱴᱤ ᱟᱭ ᱨᱮ ᱚᱸᱰᱜᱮ ᱵᱷᱮᱜᱟᱨ ᱫᱚ ᱡᱷᱚᱛᱚ ᱠᱤᱪᱩ ᱟ ᱫᱚ
ᱦᱳᱸ ᱛᱚᱠᱷᱚᱱ ᱢᱟᱢ ᱵᱷᱮᱜᱟᱨᱚᱜᱼᱟ ᱛᱚᱠᱷᱚᱱ ᱡᱚᱠᱷᱚᱱ ᱰᱤᱯᱞᱳᱢᱟᱢ ᱠᱚᱨᱟᱣᱟ ᱟᱭᱴᱤ ᱟᱭᱤ ᱞᱟᱜᱤᱫ ᱰᱤᱯᱞᱳᱢᱟ ᱠᱚᱟᱣ ᱠᱟᱛᱮ ᱡᱚᱠᱷᱱ ᱟᱫᱚᱢ ᱵᱷᱚᱨᱛᱤᱭᱮᱱᱟ ᱤᱧᱡᱤᱱᱤᱭᱟᱨ ᱡᱮᱢᱚᱱ ᱵᱮᱪᱮᱞᱟᱨ ᱤᱧᱡᱤᱱᱤᱭᱟᱨᱤᱝ ᱫᱚ ᱛᱚᱠᱷᱚᱱ ᱚᱱᱟ ᱟᱞᱟᱫᱟ ᱦᱩᱭᱩᱜᱼᱟ ᱵᱤᱴᱮᱠ ᱵᱤᱴᱮᱠ ᱟᱱᱰᱟᱨ ᱨᱮ ᱪᱟᱞᱟᱜᱼᱟ ᱚᱱᱟ ᱢᱟ
ᱦᱮᱸ ᱛᱟᱦᱚᱞᱮ ᱜᱚᱝᱠᱮ ᱚᱱᱛᱮ ᱫᱚ ᱱᱤᱭᱟᱹ ᱪᱟᱥᱵᱟᱥ ᱠᱚᱫᱚ ᱦᱟᱸᱜ ᱪᱮᱫ ᱞᱮᱠᱟ ᱦᱩᱭᱩᱜ ᱜᱮᱭᱟ ᱵᱚᱪᱷᱚᱨ ᱠᱚᱨ ᱫᱚ ᱦᱟᱸᱜ?
ᱵᱚᱪᱷᱚᱨ ᱠᱚᱨᱮ ᱡᱮᱢᱚᱱ ᱟᱹᱛᱩ ᱫᱤᱥᱚᱢ ᱨᱮᱫᱚ ᱵᱟᱨ ᱫᱷᱟᱣ ᱦᱩᱭᱩᱜ ᱜᱮᱭᱟ ᱡᱮᱢᱚᱱ ᱱᱚᱜᱼᱚᱭ ᱱᱮᱛᱟᱨ ᱱᱮᱛᱟᱨ ᱢᱟᱧ ᱪᱟᱥ ᱜᱮᱭᱟ ᱛᱟᱨᱯᱚᱨᱮ ᱟᱵᱟᱨ ᱚᱱᱮ ᱥᱤᱛᱩᱝ ᱫᱤᱱ ᱵᱚᱱ ᱪᱟᱥᱟ ᱡᱟᱦᱟᱸᱭ ᱚᱱᱚᱝᱠᱟ ᱱᱚᱝᱠᱟ ᱵᱟᱨ ᱵᱟᱨ ᱫᱷᱟᱣ ᱪᱟᱥ ᱦᱩᱭᱩᱜᱼᱟ
ᱱᱚᱛᱮ ᱫᱚ ᱦᱟᱸᱜ ᱚᱱᱮ ᱫᱟᱜ ᱨᱮᱱᱟᱜ ᱤᱭᱟᱹ ᱠᱷᱟᱹᱛᱤᱨ ᱜᱮ ᱥᱚᱝᱠᱚᱴ ᱠᱷᱟᱹᱛᱤᱨ ᱜᱮ ᱦᱟᱸᱜ ᱵᱚᱪᱷᱚᱨ ᱢᱤᱫ ᱫᱷᱟᱣ ᱜᱮ ᱟᱨ ᱚᱱᱠᱟ ᱜᱟᱰᱟ ᱠᱮᱱᱮᱞ ᱥᱩᱨ ᱠᱚᱨᱮ ᱡᱟᱦᱟᱸᱭ ᱠᱚᱣᱟᱜ ᱵᱟᱹᱫ ᱵᱟᱹᱭᱦᱟᱹᱲ ᱠᱚ ᱢᱮᱱᱟᱜᱼᱟ ᱩᱱᱠᱩ ᱠᱚᱫᱚ ᱦᱟᱸᱜ ᱵᱟᱨ ᱫᱷᱟᱣᱟ ᱠᱚ ᱪᱟᱥᱟ ᱱᱚᱛᱮ ᱦᱚᱸ
ᱚ ᱚᱱᱠᱟ
ᱛᱟᱞᱦᱮ ᱜᱚᱝᱠᱮ ᱚᱲᱟᱜ ᱠᱚᱫᱚ ᱵᱮᱱ ᱥᱮᱱ ᱦᱮᱡ ᱵᱟᱲᱟ ᱟᱠᱟᱱᱟ ᱥᱮ ᱵᱟᱝ ᱛᱟᱞᱦᱮ
ᱚᱲᱟᱜ ᱠᱚᱫᱚᱞᱤᱧ ᱥᱮᱱ ᱦᱮᱡ ᱟᱠᱟᱱᱟ ᱡᱚᱠᱷᱚᱱ ᱵᱷᱳᱴ ᱠᱚᱞᱤᱧ ᱮᱢ ᱞᱤᱧ ᱪᱟᱣ ᱞᱮᱱᱟ ᱛᱚᱠᱷᱚᱱ ᱞᱤᱧ ᱪᱟᱞᱟᱣ ᱦᱮᱡ ᱟᱠᱟᱱᱟ ᱛᱟᱨᱯᱚᱨ ᱠᱚᱨᱮ ᱚᱲᱟᱜ ᱪᱟᱞᱟᱣ ᱨᱮᱱᱟᱜ ᱥᱩᱡᱳᱜ ᱢᱟ ᱵᱟᱹᱞᱤᱧ ᱧᱟᱢ ᱟᱠ ᱫᱚ ᱱᱚᱶᱟ ᱡᱮᱢᱚᱱ ᱟᱞᱮ ᱠᱚᱞᱮᱡᱽ ᱢᱮᱱᱟᱜᱼᱟ ᱛᱮ ᱪᱷᱩᱴᱤ ᱵᱟᱠᱚ ᱮᱢᱟᱞᱮ ᱢᱟᱱᱮᱼᱼ ᱪᱷᱩᱴᱤ ᱜᱮ ᱵᱟᱹᱪᱩᱜ ᱛᱟᱞᱮᱭᱟ ᱟᱞᱮ ᱠᱚᱞᱮᱡᱽ ᱨᱮ ᱵᱮᱯᱟᱨ ᱴᱟᱜ ᱫᱚ ᱱᱚᱶᱟ ᱠᱟᱱᱟ
ᱚᱱᱠᱟ ᱫᱚ ᱪᱷᱩᱴᱤ ᱫᱚ ᱵᱟᱝ ᱛᱟᱦᱮᱱ ᱜᱮᱭᱟ ᱧᱮᱞ ᱠᱟᱱ ᱜᱮᱭᱟ ᱡᱮᱢᱚᱱ ᱡᱷᱟᱲᱜᱽᱨᱟᱢ ᱨᱮ ᱢᱮᱱᱟᱜ ᱯᱚᱞᱤᱴᱮᱠᱱᱤᱠ ᱠᱚᱞᱮᱡᱽ ᱚᱸᱰᱮ ᱦᱚᱸ ᱛᱮᱢᱚᱱ ᱜᱮ ᱠᱤᱪᱷᱩ ᱜᱟᱛᱮ ᱠᱚᱲᱟ ᱠᱚ ᱢᱮᱱᱟᱜ ᱠᱚᱣᱟ ᱛᱮ ᱨᱮᱦᱚᱸ
ᱦᱟᱺ
ᱚᱱᱰᱮ ᱚᱱᱠᱮ ᱪᱷᱩᱴᱤ ᱫᱚ ᱦᱟᱸᱜ ᱵᱟᱝ ᱛᱟᱦᱮᱱᱟ ᱚᱸᱰᱮ ᱟᱠᱚ ᱴᱷᱮᱡ ᱠᱷᱚᱱ ᱡᱟᱦᱟᱸ ᱠᱤᱪᱷᱩ ᱯᱚᱨᱤᱠᱷᱟ ᱯᱚᱨᱮ ᱥᱮ ᱱᱚᱝᱠᱟ ᱢᱤᱫ ᱴᱟᱝ ᱰᱮᱴ ᱡᱮ ᱵᱟᱝ ᱪᱷᱩᱴᱤ ᱢᱮᱱᱟᱜᱼᱟ ᱤᱱᱟᱹ ᱪᱷᱩᱴᱤ ᱴᱤ ᱨᱮ ᱡᱩᱫᱤᱢ ᱫᱟᱲᱟ ᱟᱜᱩ ᱫᱟᱲᱮᱭᱟᱜ ᱠᱷᱟᱱ ᱵᱟᱝ
ᱦᱩᱸ ᱢᱟᱱᱮ ᱪᱷᱩᱴᱤ ᱠᱷᱩᱵ ᱠᱚᱢ ᱠᱚ ᱮᱢᱚᱜᱼᱟ ᱡᱚᱠᱷᱚᱱ ᱱᱚᱜᱼᱚᱭ ᱟᱵᱟᱨ ᱱᱚᱣᱟ ᱟᱞᱮ ᱠᱚᱞᱮᱡᱽ ᱢᱟ ᱦᱩᱭᱩᱜ ᱠᱟᱱᱟ ᱚᱴᱳᱱᱚᱢᱟᱥ ᱠᱟᱱᱟ ᱥᱮ ᱤᱭᱩᱱᱤᱵᱷᱟᱨᱥᱤᱴᱤ ᱟᱱᱰᱟᱨ ᱵᱤᱫᱽᱫᱟᱥᱚᱨ ᱤᱭᱩᱱᱤᱵᱷᱟᱨᱥᱤᱴᱤ ᱟᱱᱰᱟᱨ ᱨᱮ ᱢᱮᱱᱟᱜᱼᱟ ᱠᱚᱞᱮᱡᱽ ᱫᱚ ᱧᱩᱛᱩᱢ ᱧᱩᱛᱩᱢ ᱞᱟᱹᱜᱤᱫᱮᱜᱼᱟ ᱚᱱᱟᱨᱮ ᱢᱮᱱᱟᱜᱼᱟ ᱠᱤᱱᱛᱩ ᱡᱷᱚᱛᱚ ᱠᱤᱪᱩ ᱠᱚᱞᱡᱽ ᱟᱨ ᱱᱤᱡᱮ ᱱᱤᱡᱮ ᱛᱮᱜᱮ ᱫᱟᱭᱤᱛᱚ ᱡᱚᱛᱚ ᱠᱤᱪᱩ ᱟᱡ-ᱮ ᱠᱚᱨᱟᱣᱟᱭ
ᱦᱩᱸ ᱦᱩᱸ
ᱛᱟᱞᱦᱮ ᱧᱩᱛᱩᱢ ᱞᱮᱠᱷᱟ ᱡᱮ ᱵᱤᱫᱫᱟ ᱵᱤᱫᱽᱫᱚ ᱥᱟᱜᱚᱨᱤ ᱵᱤᱫᱽᱫᱟ ᱥᱟᱜᱚᱨᱤᱡ ᱟᱱᱱᱰᱟᱨ ᱨᱮ ᱢᱮᱱᱟᱭᱟ ᱢᱮᱱᱛᱮ ᱵᱟᱝᱠᱷᱟᱱ ᱡᱷᱚᱛᱚ ᱠᱤᱪᱩ ᱠᱚᱞᱮᱡᱽ-ᱮ ᱠᱚᱨᱟᱣᱟᱭ
ᱢᱟᱱᱮ ᱢᱟᱞᱤᱠ ᱞᱮᱠᱟ ᱫᱚ ᱦᱟᱸᱜ ᱤᱭᱟᱹ ᱵᱤᱫᱽᱫᱟᱥᱟᱜᱚᱨ ᱜᱮ ᱦᱟᱸᱜ ᱫᱚᱦᱚ ᱠᱟᱫᱮᱭᱟ
ᱦᱳᱭ ᱠᱟᱹᱢᱤ ᱠᱚᱫᱚ ᱡᱚᱛᱚ ᱟᱡ ᱴᱷᱮᱱ ᱢᱟᱱᱮ ᱧᱩᱛᱩᱢ ᱨᱮ ᱫᱚᱦᱚ ᱠᱟᱫᱟᱭ ᱡᱮ ᱱᱩᱭ ᱠᱟᱱᱟᱭ ᱢᱮᱱᱛᱮ
ᱦᱩᱸ ᱢᱟᱱᱮ ᱢᱤᱫᱴᱮᱱ ᱦᱮᱸ ᱟᱯᱟᱛ ᱫᱚ ᱢᱮᱱᱟᱭ ᱜᱮᱭᱟ ᱠᱟᱛᱷᱟ ᱫᱚᱭ ᱞᱟᱹᱭ ᱦᱚᱪᱚᱭᱮᱫᱟ ᱟᱨᱠᱤ
ᱦᱮᱦᱮᱜ
ᱦᱮᱸ
ᱛᱟᱦᱞᱮ ᱚᱱᱠᱟ ᱫᱚ ᱤᱭᱟᱹ ᱢᱮᱥ ᱠᱚᱨᱮ ᱫᱚ ᱪᱮᱫ ᱞᱮᱠᱟ ᱮᱠᱞᱟ ᱜᱮ ᱥᱮ ᱚᱱᱠᱟ ᱜᱟᱛᱮ ᱜᱟᱛᱮ ᱵᱟᱨ ᱯᱮ ᱦᱚᱲ ᱢᱮᱱᱟᱜ ᱜᱮᱭᱟ?
ᱮᱝ ᱜᱟᱛᱮ ᱜᱟᱛᱮ ᱫᱚ ᱢᱮᱱᱛᱮ ᱪᱮᱫ ᱞᱮᱠᱟ ᱢᱟᱱᱮ ᱢᱮᱱᱟᱜ ᱠᱚᱜᱮ ᱥᱤᱱᱤᱭᱟᱨ ᱜᱤᱫᱽᱨᱟᱹ ᱠᱚ ᱢᱟᱱᱮ ᱱᱤᱡᱮ ᱥᱤᱱᱤᱭᱟᱨ ᱠᱚ ᱛᱟᱨᱯᱚᱨᱮ ᱡᱩᱱᱤᱭᱟᱨ ᱠᱚ ᱢᱟᱱᱮ ᱢᱤᱫ ᱥᱟᱶᱛᱮ ᱞᱮ ᱛᱟᱦᱮᱱᱟ ᱢᱤᱫ ᱴᱤᱡ ᱨᱩᱢ ᱨᱮᱞᱮ ᱛᱟᱦᱮᱱᱟ ᱢᱚᱬᱮ ᱦᱚᱲ ᱞᱮ ᱛᱟᱦᱮᱱᱟ ᱢᱚᱬᱮ ᱦᱚᱲ ᱛᱟᱦᱮᱱᱟᱞᱮ ᱵᱟᱨᱯᱮ ᱦᱚᱲ ᱫᱚ ᱡᱮᱢᱚᱱ ᱢᱤᱫ ᱦᱚᱲ ᱫᱚ ᱪᱟᱞᱟᱣ ᱟᱠᱟᱱᱟᱭ ᱥᱮᱛᱟᱜ ᱯᱟᱭᱟᱨ ᱟᱴ ᱴᱟᱜ ᱥᱚᱢᱚᱭ ᱴᱤᱴᱤ ᱩᱱᱤ ᱫᱚ ᱢᱮᱫᱽᱱᱤᱯᱩᱨ ᱚᱸᱰᱮ ᱢᱮᱰᱤᱠᱮᱞ ᱠᱚᱞᱮᱡᱽ ᱢᱮᱱᱟᱜᱼᱟ ᱛᱚ
ᱦᱮᱸ ᱦᱮᱸ
ᱚᱱᱟ ᱠᱚᱞᱮᱡᱽ ᱨᱮ ᱩᱱᱤ ᱰᱤᱭᱩᱴᱤᱭᱟ ᱢᱟᱱᱮ ᱢᱮᱱᱟᱜᱼᱟ ᱪᱮᱫ ᱠᱚ ᱞᱟᱭᱟᱹ ᱟᱯᱮ ᱰᱟᱭᱮᱞᱤᱥᱤᱥ ᱢᱤᱫ ᱴᱤᱡ ᱰᱤᱯᱟᱨᱴᱢᱮᱱᱴ ᱢᱮᱱᱟᱜᱼᱟ ᱰᱟᱭᱮᱞᱤᱥᱤᱥ ᱰᱤᱯᱟᱨᱢᱮᱱᱴ ᱨᱮ ᱢᱮᱱᱟᱭᱟ ᱩᱱᱤ ᱜᱤᱫᱽ ᱨᱮᱴᱤᱡ
ᱟ ᱱᱚᱸᱰᱮ ᱦᱚᱸ ᱢᱮᱥ ᱦᱚᱸ ᱟᱹᱰᱤ ᱨᱚᱠᱚᱢ ᱦᱟᱹᱴᱤᱧ ᱢᱮᱱᱟᱜᱼᱟ ᱛᱚ ᱢᱤᱫ ᱴᱟᱝ ᱥᱟᱢᱟᱝ ᱨᱮᱜᱮ ᱢᱤᱫ ᱴᱮᱱ ᱢᱮᱥ ᱢᱮᱱᱟᱜᱼᱟ ᱚᱸᱰᱮ ᱫᱚ ᱥᱮ ᱚᱱᱠᱟ ᱜᱟᱛᱮ ᱠᱚᱲᱟ ᱠᱚᱦᱚᱸ ᱢᱮᱱᱟᱜ ᱠᱚᱣᱟ ᱩᱱᱠᱩ ᱦᱚᱸ ᱚᱱᱠᱟᱜᱮ ᱢᱚᱬᱮ ᱦᱚᱲ ᱯᱩᱱ ᱦᱚᱲ ᱢᱤᱫ ᱴᱟᱱ ᱨᱩᱢ ᱨᱮ ᱨᱩᱢ ᱩᱱᱡᱟᱭᱤ
ᱦᱮᱸ
ᱟᱨ ᱱᱚᱸᱰᱮ ᱤᱧ ᱡᱟᱦᱟᱸᱴᱟᱜ ᱨᱮ ᱢᱤᱱᱟᱹᱧ ᱦᱟᱜ ᱱᱚᱸᱰᱮ ᱫᱚ ᱚᱱᱠᱟ ᱦᱩᱰᱤ ᱦᱩᱰᱤ ᱨᱩᱢ ᱠᱟᱱᱟ ᱢᱤᱫ ᱦᱚᱲ ᱛᱟᱦᱮᱸ ᱥᱮ ᱵᱟᱨ ᱦᱚᱲ ᱫᱚ ᱟᱹᱰᱤ ᱪᱮᱦᱨᱟ ᱟᱫᱚ ᱡᱳᱨ ᱯᱮᱦᱚᱲ ᱠᱟᱛᱮ ᱠᱚ ᱛᱟᱦᱮᱱ ᱜᱮᱭᱟ
ᱦᱩᱸ ᱯᱮᱦᱚᱲ ᱛᱮᱠᱚ ᱛᱟᱦᱮᱱᱟ ᱛᱟᱦᱚᱞᱮ
ᱤᱧ ᱫᱚ ᱦᱟᱸᱜ ᱠᱟ ᱮᱠᱞᱟᱜᱮ ᱥᱤᱝᱜᱮᱞ ᱨᱩᱢ ᱨᱮᱜᱤᱧ ᱛᱟᱦᱮᱱ ᱜᱮᱭᱟ ᱚᱱᱟᱜᱮ ᱵᱮᱴᱟᱨ ᱟᱭ ᱠᱳᱱᱚ ᱰᱤᱥᱴᱟᱵᱽ ᱵᱟᱝ ᱦᱩᱭᱩᱜᱼᱟ ᱚᱠᱚᱭᱟᱜ ᱦᱚᱸ ᱡᱷᱟᱢᱮᱞᱟ ᱵᱟᱝ ᱛᱟᱦᱮᱱᱟ
ᱚᱱᱠᱟᱜᱮ ᱥᱤᱝᱜᱮᱞ ᱛᱚᱠᱷᱚᱱ ᱡᱚᱠᱷᱚᱱ ᱦᱮᱡ ᱦᱩᱭᱱᱟ ᱯᱚᱨᱛᱷᱚᱢ ᱠᱚᱞᱮᱡᱽ ᱛᱚᱠᱷᱚᱱ ᱧᱮᱞ ᱦᱩᱭᱱᱟ ᱡᱮ ᱥᱤᱝᱜᱮᱞ ᱨᱩᱢ ᱵᱟᱝ ᱧᱟᱢ ᱞᱮᱱᱟ ᱛᱚᱠᱷᱚᱱ ᱪᱮᱫ ᱪᱤᱠᱟᱹ ᱦᱩᱭᱱᱟ ᱵᱟᱱᱟᱨ ᱜᱟᱛᱮ ᱜᱤᱫᱽᱨᱟᱹ ᱞᱤᱧ ᱦᱮᱡ ᱞᱮᱱᱟ ᱢᱤᱫ ᱥᱟᱶᱛᱮ ᱞᱤᱧ ᱵᱷᱩᱨᱛᱤ ᱢᱤᱫ ᱥᱟᱶ ᱛᱮᱞᱤᱧ ᱯᱟᱲᱦᱟᱜ ᱛᱟᱦᱮᱜᱱᱟ ᱢᱤᱫ ᱴᱤᱡ ᱤᱥᱠᱩᱞ ᱨᱮᱞᱤᱧ ᱛᱟᱦᱮᱸ ᱞᱮᱱᱟ ᱟ ᱢᱤᱫ ᱴᱤᱡ ᱰᱤᱯᱟᱨᱴᱢᱮᱱᱴ ᱨᱮ ᱵᱟᱨ ᱦᱚᱲᱞᱤᱧ ᱵᱷᱚᱨᱛᱤ ᱞᱮᱱᱟ ᱟᱫᱚ ᱠᱷᱚᱱ ᱨᱩᱢ ᱞᱤᱧ ᱯᱟᱸᱡᱟ ᱠᱮᱫᱟ ᱡᱚᱠᱷᱚᱱ ᱵᱟᱞᱤᱧ ᱧᱟᱢ ᱞᱮᱫᱟ ᱢᱤᱫ ᱴᱤᱡ ᱵᱟᱨ ᱦᱚᱲ ᱛᱟᱦᱮᱸ ᱨᱩᱢ ᱢᱚᱬᱮ ᱦᱚᱲ ᱞᱮ ᱛᱟᱦᱮᱱᱟ ᱛᱚᱠᱷᱚᱱ ᱵᱷᱩᱨᱛᱤ ᱭᱮᱱᱟ ᱚᱸᱰᱮᱞᱤᱧ ᱦᱮᱡ ᱛᱟᱦᱮᱸᱱᱟ ᱛᱟᱯᱚᱨᱮ ᱛᱟᱦᱮᱸ ᱛᱟᱦᱮᱸ ᱛᱮ ᱩᱱᱤ ᱢᱤᱫ ᱵᱚᱪᱷᱚᱨᱮ ᱯᱟᱲᱦᱟᱣᱮᱱᱟ ᱯᱟᱲᱦᱟᱣ ᱯᱟᱲᱦᱟᱣ ᱛᱮᱧ ᱪᱤᱱᱛᱟᱹ ᱠᱮᱫᱟ ᱡᱮ ᱵᱟᱝ ᱤᱧ ᱫᱚ ᱱᱚᱣᱟ ᱠᱚᱞᱮᱡᱽ ᱨᱮ ᱵᱟᱹᱧ ᱛᱟᱦᱮᱱᱟ ᱟᱨ ᱞᱟᱹᱭᱫᱟ ᱤᱭᱟᱹ ᱤᱧᱡᱤᱱᱤᱭᱟᱨᱤᱝ ᱠᱚᱞᱮᱡᱽ ᱤᱧ ᱪᱟᱞᱟᱜᱼᱟ
ᱦᱩᱸ
ᱛᱚᱠᱷᱚᱱ ᱛᱚᱠᱷᱚᱱ ᱟᱫᱚ ᱩᱱᱤ ᱞᱟᱹᱭᱮᱫᱟᱭ ᱟᱫᱚ ᱴᱷᱤᱠ ᱜᱮᱭᱟ ᱟᱫᱚ ᱟᱫᱚ ᱛᱚᱠᱷᱚᱱ ᱤᱭᱟᱹ ᱡᱮᱢᱚᱱ ᱟᱵᱚ ᱰᱟᱵᱽᱞᱩ ᱡᱮ ᱤ ᱢᱮᱱᱟᱜᱼᱟ ᱚᱱᱟ ᱮᱠᱡᱟᱢ ᱮᱢ ᱠᱟᱛᱮᱫ ᱠᱨᱮᱠ ᱠᱮᱫ ᱛᱮ ᱛᱟᱨᱯᱚᱨᱮ ᱪᱟᱞᱟᱣᱱᱟ ᱡᱮᱢᱚᱱ ᱱᱚᱸᱰᱮ ᱠᱚᱞᱞᱟᱱᱤ ᱢᱮᱱᱟᱜᱼᱟ ᱠᱚᱞᱞᱟᱱᱤ ᱤᱧᱡᱤᱱᱤᱭᱟᱨᱤᱝ ᱠᱚᱞᱮᱡᱽ ᱢᱮ ᱚᱸᱰᱮ ᱪᱟᱣ ᱟᱠᱟᱱ ᱛᱚ ᱢᱮᱱᱟᱭᱟ ᱩᱱᱤ ᱵᱟᱹᱜᱤ ᱴᱷᱮᱱ ᱜᱮ ᱤᱧ ᱱᱚᱰᱮ ᱢᱤᱱᱤᱧ-ᱟ ᱮᱠᱞᱟ ᱜᱮ
ᱟᱱᱛᱮ ᱫᱚ ᱱᱩᱠᱩ ᱠᱚ ᱥᱚᱛᱮ ᱢᱮᱥᱟᱣᱟᱠᱟᱱᱟᱭ
ᱱᱩᱠᱩ ᱥᱟᱶᱛᱤᱧ ᱢᱮᱥᱟ ᱠᱟᱫᱟ ᱮᱸᱜ ᱯᱟᱨᱟ ᱛᱤᱱᱟᱹᱝ ᱱᱚᱣᱟ ᱛᱤᱱᱟᱹᱜ ᱜᱷᱟᱹᱲᱤᱡ ᱨᱚᱯᱚᱲ ᱠᱟᱱᱟ ᱱᱚᱣᱟ ᱴᱟᱜ ᱨᱮ
ᱱᱚᱶᱟ ᱫᱚ ᱦᱟᱸᱜ ᱵᱟᱨᱳ ᱢᱤᱱᱤᱴ ᱜᱮ ᱡᱟᱱᱤᱡ